ᱦᱤᱡᱩᱜ ᱠᱟᱱ ᱦᱮᱸ ᱜᱚᱝᱠᱮ
ᱦᱮᱸ ᱞᱟᱹᱭ ᱵᱤᱱ
ᱡᱚᱦᱟᱨ ᱜᱮ ᱡᱚᱦᱟᱨ ᱜᱮ ᱟᱨ ᱛᱟᱦᱚᱞᱮ ᱱᱟᱯᱟᱭ ᱵᱟᱲᱟ ᱜᱮ
ᱦᱮᱸ ᱱᱟᱯᱟᱭ ᱜᱮ ᱟᱹᱵᱤᱱ ᱜᱮ ᱪᱮᱫᱠᱟ
ᱟᱹᱞᱤᱧ ᱦᱚᱸ ᱱᱟᱯᱟᱭ ᱜᱮ ᱟᱯᱟᱛᱚᱛᱚ ᱢᱮᱱᱟᱜ ᱟᱠᱟᱫ ᱞᱤᱧᱟᱹ ᱟᱫᱚ ᱛᱮᱦᱮᱧ ᱜᱮ ᱵᱟᱭᱨᱮ ᱠᱟᱹᱢᱤ ᱠᱷᱚᱱᱟᱜ ᱞᱤᱧ ᱦᱮᱡ ᱮᱱᱟ
ᱚ ᱥᱮᱴᱮᱨ ᱮᱱᱟᱵᱤᱱ ᱵᱟ, ᱭᱨᱮ ᱠᱟ, ᱢᱤ ᱠᱷᱚᱱᱟᱜ
ᱦᱮᱸ ᱦᱮᱸ ᱵᱟᱭᱨᱮ ᱠᱟᱹᱢᱤ ᱠᱷᱚᱱᱟᱜ ᱞᱤᱧ ᱥᱮᱴᱮᱨ ᱮᱱᱟ ᱛᱮᱦᱮᱧ ᱟᱫᱚ ᱪᱟᱥ ᱠᱟᱹᱢᱤ ᱠᱚ ᱞᱟᱜᱟᱣᱟᱜ ᱠᱟᱱᱟ ᱛᱚ ᱪᱟᱞᱟᱣ ᱮᱱᱟᱞᱤᱧ ᱟᱹᱞᱤᱧ ᱱᱚᱣᱟ ᱠᱳᱞᱠᱟᱛᱟ ᱥᱮᱱᱴᱟᱨᱤᱧ ᱠᱟᱹᱢᱤ
ᱚᱻ ᱟᱪᱪᱷᱟ ᱟᱪᱪᱷᱟ
ᱦᱳᱭ ᱦᱳᱭ ᱟᱫᱚ ᱪᱟᱥ ᱠᱟᱹᱢᱤ ᱠᱚ ᱥᱮᱴᱮᱨᱮ ᱮᱱᱟ ᱛᱚ ᱛᱟᱦᱚᱞᱮ ᱟᱫᱚᱞᱤᱧ ᱞᱟᱹᱭᱫᱟ ᱠᱟᱹᱴᱤᱡ ᱱᱚᱣᱟ ᱠᱚ ᱠᱟᱹᱢᱤ ᱦᱚᱴᱚ ᱠᱟᱜ ᱦᱩᱭᱩᱜᱼᱟ ᱟᱨ ᱚᱲᱟᱜ ᱦᱚᱲ ᱦᱚᱸ ᱞᱟᱸᱜᱟ ᱧᱚᱜ ᱠᱟᱱᱟ ᱠᱚ ᱛᱟᱦᱚᱞᱮ ᱱᱚᱣᱟ ᱞᱤᱧ ᱨᱟᱠᱟᱵ ᱦᱚᱴᱚ ᱠᱟᱜᱼᱟ ᱟᱨᱚ ᱞᱤᱧ ᱪᱟᱞᱟᱜᱼᱟ
ᱦᱮᱸ
ᱢᱮᱫᱴᱮᱱ ᱵᱮᱵᱥᱟ ᱞᱤᱧ ᱢᱚᱱᱮ ᱠᱟᱫᱟ ᱠᱷᱩᱞᱟᱹᱣ ᱟᱨᱠᱤ ᱟᱫᱚ᱾ ᱦᱩ ᱵᱟᱭᱨᱮ ᱠᱟᱹᱢᱤ ᱪᱷᱟᱲᱟ ᱵᱟᱝ ᱦᱩᱭᱩᱜ ᱠᱟᱱᱟ ᱟᱹᱛᱩ ᱥᱩᱨ ᱥᱩᱯᱩᱨ ᱫᱚ ᱚᱱᱠᱟ ᱛᱚ ᱠᱟᱹᱢᱤ ᱵᱟᱹᱱᱩᱜᱼᱟ᱾ ᱚᱠᱟᱨᱮ ᱵᱤᱱ ᱧᱟᱢᱟᱼᱟ ᱚᱱᱠᱟ ᱴᱟᱠᱟ ᱥᱮ ᱟᱨ ᱵᱮᱵᱽᱥᱟ ᱠᱷᱩᱞᱟᱹᱣ ᱠᱚᱨᱛᱮ ᱜᱮᱞᱮ ᱫᱚ ᱴᱟᱠᱟ ᱫᱚᱨᱠᱟᱨ᱾
ᱦᱮᱸ ᱴᱟᱠᱟ ᱫᱚ ᱫᱚᱨᱠᱟᱨᱟ ᱢᱳᱴᱟ ᱴᱟᱠᱟ ᱵᱟᱹᱵᱤᱱ ᱠᱚᱨᱟᱣ ᱞᱮᱠᱷᱟᱱ ᱟᱹᱵᱤᱱ ᱵᱤᱜᱽᱱᱮᱥ ᱨᱮᱱᱟᱜ ᱦᱚᱸ ᱠᱟᱹᱴᱤᱡ ᱤᱭᱟᱹ ᱠᱚᱦᱚᱸ ᱵᱟᱵᱮᱱ ᱧᱟᱢᱟ ᱢᱟᱱᱮ ᱛᱚᱞ ᱠᱷᱩᱞᱟᱹ ᱨᱤ ᱧᱟᱢᱟ ᱯᱚᱭᱥᱟ ᱴᱟᱠᱟ ᱵᱟᱝ ᱢᱟ ᱪᱮᱫ ᱞᱟᱹᱭ ᱵᱤᱱ ᱪᱮᱫ ᱵᱮᱵᱥᱟ ᱵᱤᱱ ᱟᱨᱟᱢ ᱵᱚᱭ ᱞᱟᱹᱜᱤᱫᱼᱟ?
ᱟᱹᱞᱤᱧ ᱫᱚ ᱤᱭᱟᱹ ᱦᱚᱜᱼᱚᱭ ᱯᱳᱚᱞᱴᱨᱤ ᱯᱷᱟᱨᱢ ᱞᱤᱧ ᱠᱷᱩᱞᱟᱹᱣ ᱞᱟ. ᱜᱤᱫ ᱵᱩᱡᱷᱟᱹᱣ᱾
ᱟᱪᱪᱷᱟ ᱦᱮᱸ ᱵᱷᱟᱹᱜᱤ ᱜᱮ ᱾
ᱦᱩᱸ ᱟᱫᱚ ᱠᱟᱹᱴᱤᱡ ᱢᱟᱱᱮ ᱱᱤᱡᱮ ᱛᱮ ᱫᱚ, ᱚᱱᱟ ᱫᱚ ᱥᱤᱥᱴᱮᱢ ᱦᱩᱭᱩᱜ ᱠᱟᱱᱟ ᱠᱳᱢᱯᱟᱱᱤ ᱜᱮ ᱠᱚ ᱮᱢᱚᱜᱼᱟ ᱡᱚᱛᱚ ᱜᱮ᱾ ᱦᱚᱯᱚᱱ ᱦᱚᱸ ᱟᱨ ᱡᱚᱢ ᱧᱩ ᱡᱷᱚᱛᱚ ᱜᱮ ᱟᱫᱚ ᱚᱲᱟᱜ ᱛᱚ ᱵᱮᱱᱟᱣ ᱦᱩᱭᱩᱜ ᱟ ᱥᱮ᱾ ᱛᱟᱯᱚᱨ ᱫᱟᱜ ᱫᱟᱜ ᱞᱟᱹᱜᱤᱫ ᱵᱮᱵᱚᱥᱛᱟ ᱵᱟᱠᱷᱟᱱ ᱛᱚ ᱴᱷᱤᱠ ᱴᱷᱟᱹᱠ ᱵᱟᱝ ᱜᱟᱱᱚᱜᱼᱟ ᱠᱟᱨᱮᱱᱴ ᱵᱮᱵᱚᱥᱛᱷᱟ ᱠᱚ-᱾
ᱦᱮᱸ ᱫᱟᱜ ᱫᱚ ᱫᱚᱨᱠᱟᱨ ᱜᱮ ᱾ ᱯᱳᱞᱴᱤ ᱯᱷᱟᱨᱢ ᱫᱚ ᱫᱟᱜ ᱫᱚᱨᱠᱟᱨ ᱜᱮ᱾
ᱮᱠᱫᱚᱢ ᱮᱠᱫᱚᱢ ᱟᱫᱚ ᱛᱟᱦᱞᱮ ᱚᱱᱟᱜᱮ ᱦᱮᱸ ᱦᱳᱭ ᱫᱚ ᱫᱚᱢᱮ ᱩᱫᱽᱜᱟᱹᱨ ᱫᱤᱱ ᱫᱚ ᱢᱤᱫ ᱜᱷᱟᱹᱲᱤᱡ ᱛᱮᱠᱚ ᱜᱩᱡᱩᱜ-ᱟ, ᱵᱤᱥᱤ ᱜᱷᱟᱹᱲᱤᱡ ᱵᱟᱠᱚ ᱛᱟᱦᱮᱸ ᱫᱟᱲᱮᱭᱟᱜᱼᱟ ᱩᱱᱠᱩ ᱫᱚ᱾
ᱦᱮᱸ ᱵᱟᱠᱚ ᱛᱟᱦᱮᱱᱟ᱾
ᱦᱩᱸ ᱟᱨ ᱛᱟᱦᱚᱞᱮ ᱟᱵᱤᱱ ᱫᱚ ᱚᱱᱠᱟ ᱪᱮᱫ ᱠᱚᱵᱮᱱ ᱠᱟᱹᱢᱤ ᱵᱟᱲᱟᱭ ᱮᱫᱟ?
ᱟᱹᱞᱤᱧ ᱚᱲᱟᱜ ᱨᱮᱜᱮ ᱦᱮᱱᱟᱜ ᱞᱤᱧᱟ, ᱛᱟᱯᱚᱨ ᱟᱹᱞᱤᱧ ᱦᱚᱸ ᱢᱤᱫᱴᱟᱝ ᱵᱤᱡᱽᱱᱮᱥ ᱞᱤᱧ ᱟᱨᱟᱢᱵᱚ ᱟᱠᱟᱫᱟ᱾
ᱦᱮᱸ ᱦᱮᱸ
ᱫᱤᱠᱷᱤ ᱛᱤᱱᱟᱹᱜ ᱴᱟᱜ, ᱫᱤᱠᱷᱤ ᱛᱤᱱᱟᱹᱜ ᱴᱟᱜ ᱪᱤᱠᱟᱹᱜ ᱠᱟᱱᱟ᱾
ᱟᱪᱪᱷᱟ ᱟᱪᱪᱷᱟ, ᱪᱮᱫ ᱵᱤᱡᱽᱱᱮᱥ ᱵᱤᱱ ᱟᱨᱚᱢᱵᱷᱚ ᱟᱠᱟᱜ-ᱟ ᱟᱨ ᱠᱤ?
ᱟᱞᱤᱧ ᱫᱚ ᱚᱱᱟ ᱯᱮᱱᱰᱮᱞ,
ᱵᱟᱦ! ᱟᱹᱰᱤ ᱢᱚᱸᱡᱽ ᱛᱚ ᱯᱮᱱᱰᱮᱞ ᱟ ᱢᱟᱱᱮ ᱛᱤᱱᱟᱹᱜ ᱢᱟᱨᱟᱝ ᱠᱟᱹᱢᱤ ᱠᱟᱱᱟ ᱚᱱᱟ ᱫᱚ? ᱢᱟᱱᱮ ᱛᱤᱱᱟᱹᱜ ᱢᱟᱨᱟᱝ ᱵᱤᱱ ᱤᱫᱤ ᱫᱟᱲᱮ ᱠᱟᱣᱫᱟ ᱟᱨ ᱠᱤ᱾ ᱯᱮᱱᱰᱮᱞ ᱪᱮᱫ ᱠᱚ ᱯᱷᱮᱥᱮᱞᱤᱴᱤ ᱢᱮᱱᱟᱜᱼᱟ?
ᱟᱹᱞᱤᱧᱟᱜ ᱵᱟᱡᱮᱴ ᱢᱮᱱᱟᱜᱼᱟ ᱯᱨᱟᱭ ᱰᱮᱲ ᱞᱟᱠᱷ ᱦᱟᱹᱵᱤᱡ᱾
ᱟᱪᱪᱷᱟ ᱟᱪᱪᱷᱟ ᱟᱫᱚ ᱜᱤᱫᱽᱨᱟᱹ ᱛᱤᱱᱟᱹᱜ ᱠᱚ ᱠᱟᱹᱢᱤ ᱜᱮᱭᱟ?
ᱠᱟᱹᱢᱤ ᱛᱟᱞᱤᱧᱟ ᱠᱚ ᱯᱨᱟᱭ ᱫᱚᱥ ᱡᱚᱱ ᱜᱟᱱ ᱟᱹᱞᱤᱧᱟᱜ ᱛᱤᱨᱮ ᱢᱮᱱᱟᱜ ᱠᱚᱣᱟ ᱟᱨ ᱵᱟᱹᱠᱤ ᱠᱚᱫᱚ ᱟᱣᱨᱤᱞᱤᱧ ᱤᱭᱟᱹ ᱠᱚᱣᱟ᱾
ᱟᱪᱪᱷᱟ ᱟᱪᱪᱷᱟ, ᱛᱟᱦᱚᱞᱮ ᱵᱮᱛᱚᱱ ᱠᱚᱫᱚ ᱚᱠᱟᱞᱮᱠᱟ ᱵᱤᱱ ᱮᱢᱟ ᱠᱚᱣᱟ?
ᱵᱮᱛᱚᱱ ᱢᱟᱱᱮ ᱟᱹᱞᱤᱧ ᱮ ᱱᱤᱡᱮᱨᱟᱜ ᱡᱚᱢ ᱧᱩ ᱟᱨ ᱯᱮ ᱥᱚ ᱴᱟᱠᱟᱞᱤᱧ ᱮᱢᱟ ᱠᱚ ᱠᱟᱱᱟ᱾
ᱟᱪᱪᱷᱟ ᱱᱤᱡᱮᱨᱟᱜ ᱡᱚᱢᱼᱧᱩ ᱯᱮᱥᱚ ᱴᱟᱠᱟ ᱵᱮᱱ ᱮᱢᱟ ᱠᱚ ᱠᱟᱱᱟ᱾
ᱮ ᱡᱟᱦᱟᱸᱭ ᱧᱤᱫᱟ. ᱭ ᱛᱟᱦᱮᱱᱟᱭ ᱟᱨ ᱠᱤ ᱩᱱᱤ ᱫᱚ ᱯᱟᱸᱥᱥᱚ ᱴᱟᱠᱟ ᱠᱟᱛᱮᱭ ᱧᱟᱢᱟᱭ᱾
ᱟᱪᱪᱷᱟ ᱧᱤᱫᱟᱹ ᱠᱟᱹᱢᱤ ᱦᱚᱸᱯᱮ ᱠᱟᱹᱢᱤᱭᱟ?
ᱧᱤᱫᱟᱹ ᱵᱚᱞᱛᱮ ᱡᱟᱦᱟᱸ ᱨᱮ ᱢᱟᱱᱮ ᱞᱟᱭᱤᱴ ᱠᱚ ᱛᱟᱦᱮᱱᱟ ᱛᱚ᱾
ᱦᱮᱸ
ᱞᱟᱤᱴ ᱠᱚ ᱯᱷᱤᱩᱪ ᱩᱬᱟᱹᱣ ᱞᱮᱱ ᱠᱷᱟᱱ ᱠᱤᱢᱵᱟ ᱡᱤᱱᱟᱴᱟᱨ ᱚᱯ ᱞᱮᱱᱠᱷᱟᱱ, ᱠᱤᱢᱵᱟ ᱚᱱᱠᱟ ᱡᱷᱟᱢᱮᱞᱟ ᱦᱳᱭ ᱜᱮᱭᱟ ᱥᱮ ᱦᱚᱭ ᱪᱮᱫ ᱫᱤᱱ ᱠᱟᱱᱟ?
ᱦᱩᱸ ᱦᱩᱸ
ᱛᱟᱦᱚᱞᱮ ᱚᱱᱟ ᱞᱟᱹᱜᱤᱫ ᱛᱮ ᱟᱨᱚ ᱠᱤ ᱚᱱᱟ ᱚᱱᱟ ᱰᱤᱩᱴᱤ
ᱩᱸ ᱩᱸ ᱟᱫᱚ ᱛᱤᱥ ᱠᱷᱚᱱᱟᱜ ᱵᱤᱱ ᱠᱷᱩᱞᱟᱹᱣ ᱠᱟᱜᱼᱟ ᱚᱱᱟ ᱯᱮᱱᱰᱮᱞ ᱵᱮᱵᱽᱥᱟ ᱫᱚ?
ᱦᱳᱭ ᱱᱟ
ᱦᱩᱭᱱᱟ ᱯᱨᱟᱭ ᱫᱩ ᱦᱟᱡᱟᱨ᱾
ᱟᱪᱪᱷᱟ ᱵᱟᱦ ᱟᱹᱰᱤ ᱱᱟᱯᱟᱭ ᱨᱮ ᱟᱫᱚ ᱯᱳᱭᱞᱳ ᱫᱚ ᱪᱮᱫᱠᱟ ᱢᱟᱱᱮ ᱯᱳᱭᱞᱳ ᱩᱛᱟᱹᱨ ᱡᱚᱛᱚᱠᱷᱚᱡ ᱢᱟᱨᱟᱝ ᱵᱤᱱ ᱯᱷᱩᱞᱟᱹᱣ ᱞᱮᱫᱟ ᱥᱮ ᱪᱮ ᱚᱱᱠᱟ ᱢᱟᱱᱮ ᱦᱩᱰᱤᱧ ᱦᱩᱰᱤᱧ ᱛᱮᱵᱤᱱ ᱢᱟᱨᱟᱝ ᱟᱹᱜᱩ ᱠᱟᱫᱟ ᱚᱱᱟ ᱯᱮᱱᱰᱮᱞ ᱵᱮᱵᱥᱟ ᱫᱚ
ᱵᱟᱝ ᱟᱹᱞᱤᱧ ᱫᱚ ᱦᱩᱰᱤᱧ ᱦᱩᱰᱤᱧ ᱜᱮ ᱟᱹᱞᱤᱧ ᱫᱚᱞᱤᱧ ᱠᱟᱹᱢᱤ ᱛᱟᱦᱮᱸᱜ ᱟ ᱮᱴᱟᱜ ᱦᱚᱲᱟᱜ᱾
ᱟᱪᱪᱷᱟ ᱟᱪᱪᱷᱟ᱾
ᱛᱟᱨᱯᱚᱨᱮ ᱫᱤᱱ ᱫᱤᱱ ᱫᱤᱱ ᱫᱤᱱ ᱛᱮ ᱚᱱᱟᱞᱤᱧᱻ ᱟᱨᱠᱤ ᱥᱟᱦᱟᱡᱽᱡᱚ ᱠᱚ ᱮᱢᱟᱜ ᱞᱤᱧᱟᱹ ᱚᱲᱟᱜ ᱠᱷᱚᱱᱟᱜ ᱦᱚᱸ
ᱟᱪᱪᱷᱟ ᱟᱪᱪᱷᱟ ᱟᱹᱰᱤ ᱵᱷᱟᱹᱜᱤ ᱱᱚᱣᱟ ᱫᱚ ᱡᱮ ᱟᱹᱵᱤᱱ ᱢᱤᱫᱴᱮᱱ ᱵᱮᱵᱽᱥᱟ ᱵᱤᱱ ᱠᱷᱩᱞᱟᱹᱣ ᱞᱟᱹᱜᱤᱫ ᱥᱮ ᱵᱟᱝ ᱚᱲᱟᱜ ᱨᱮᱱᱟᱜ ᱥᱟᱦᱟᱡᱚ ᱢᱟᱱᱮ ᱵᱤᱨᱟᱴ ᱵᱮᱯᱟᱨ ᱟᱹᱵᱤᱱ ᱫᱚ ᱥᱮᱨᱚᱠᱚᱢ ᱢᱤᱫᱴᱮᱱ ᱥᱟᱦᱟᱡᱡᱚ ᱵᱮᱱ ᱧᱟᱢ ᱠᱟᱫᱟ ᱚᱲᱟᱜ ᱨᱮᱱᱟᱜ ᱥᱟᱦᱟᱡᱡᱚ ᱫᱚ
ᱦᱮᱸ ᱛᱟᱯᱚᱨ ᱠᱟᱹᱴᱤᱡ ᱠᱟᱹᱴᱤᱡ ᱛᱮ ᱟᱨᱠᱤ ᱞᱤᱧ ᱦᱟᱨᱟ ᱪᱟᱞᱟᱣᱮᱱᱟ ᱪᱮᱫ
ᱟᱪᱪᱷᱟ ᱟᱪᱪᱷᱟ᱾
ᱚᱸᱜ ᱛᱟᱯᱚᱨ ᱟᱹᱞᱤᱧ ᱫᱚ ᱦᱚᱜᱼᱚᱭ ᱛᱚ ᱚᱨᱠᱮᱥᱴᱟᱨ ᱯᱮᱱᱰᱮᱞ ᱠᱚ ᱢᱮᱱᱟᱜ ᱛᱟᱹᱞᱤᱧᱟ, ᱥᱮ ᱪᱚᱠᱚ ᱟᱫᱚ ᱚᱨᱠᱮᱥᱴᱟᱨ ᱢᱟ ᱪᱟᱵᱟ ᱦᱤᱡᱩᱜ ᱠᱟᱱ ᱟᱫᱚ ᱤᱱᱟᱹᱛᱮ ᱮᱢᱱᱤ ᱵᱟᱯᱞᱟ ᱯᱮᱱᱰᱮᱞ ᱜᱮ ᱢᱟᱨᱟᱝ ᱧᱚᱜ ᱞᱤᱧ ᱠᱚᱨᱟᱣ ᱠᱟᱫᱟ᱾
ᱟᱪᱪᱷᱟ ᱢᱟᱱᱮ ᱚᱨᱜᱮᱥᱴᱟᱨ ᱫᱚ ᱪᱮᱫ ᱞᱮᱠᱟ ᱵᱤᱱ ᱦᱟᱛᱟᱣᱮᱫ ᱛᱟᱦᱮᱸᱫ ᱚᱨᱜᱮᱥᱴᱟᱨ ᱨᱮ ᱟᱨᱠᱤ ᱚᱱᱟ ᱯᱮᱱᱰᱮᱞ ᱴᱟᱜ
ᱚᱨᱜᱮᱥᱴᱟᱨ ᱯᱮᱱᱰᱮᱞ ᱫᱚ ᱟᱹᱞᱤᱧ ᱫᱚᱞᱤᱧ ᱦᱟᱛᱟᱣᱟ ᱡᱩᱫᱤ ᱜᱚᱴᱟ ᱯᱮᱱᱰᱮᱞ ᱥᱚᱢᱮᱛ
ᱦᱮᱸ ᱦᱮᱸ ᱢᱟᱱᱮ ᱵᱚᱠᱥ ᱥᱟᱣᱩᱱᱰ ᱥᱩᱢᱮᱛ ᱥᱩᱫᱷᱟᱹ?
ᱠᱩᱲᱤ ᱦᱟᱡᱟᱨ ᱴᱟᱠᱟ ᱞᱤᱧ ᱦᱟᱛᱟᱣ ᱛᱟᱦᱮᱸᱫ᱾
ᱥᱟᱣᱩᱱᱰ ᱥᱚᱢᱮᱛ? ᱟᱪᱪᱷᱟ ᱚᱱᱟ ᱫᱚ ᱟᱹᱰᱤ ᱠᱚᱢ ᱛᱚ ᱵᱟᱠᱷᱟᱱ ᱮᱴᱟᱜ ᱦᱚᱲ ᱫᱚᱞᱤᱧ ᱟᱸᱡᱚᱢ ᱠᱟᱜᱼᱟ ᱟᱹᱰᱤ ᱰᱷᱮᱨ ᱠᱚ ᱦᱟᱛᱟᱣ ᱜᱮᱭᱟ ᱛᱤᱨᱤᱥ ᱚᱱᱠᱟ ᱠᱚ ᱦᱟ ᱛᱚ ᱟᱹᱵᱤᱱ ᱫᱚ ᱟᱹᱰᱤ ᱠᱚᱢ ᱱᱚᱣᱟ ᱫᱚ ᱮᱸ ᱠᱚᱢ ᱜᱮᱞᱤᱧ ᱵᱩᱡ ᱠᱮᱫᱟ ᱟᱵᱤᱱᱟᱜ ᱡᱟᱦᱟᱸ ᱨᱮᱴ ᱵᱤᱱ ᱞᱟᱹᱭ ᱠᱮᱫᱟ᱾
ᱦᱮᱸ ᱟᱹᱞᱤᱧ ᱫᱚᱞᱤᱧ ᱠᱚᱢ ᱠᱟᱫᱟ, ᱱᱮ ᱠᱚᱢ ᱜᱮᱞᱤᱧ ᱚᱱᱟ ᱤᱭᱟᱹ ᱠᱚᱨᱮ ᱫᱚ ᱟᱨᱠᱤ ᱯᱟᱥᱟᱯᱟᱥᱤ ᱤᱭᱟᱹ ᱠᱚᱨᱮᱫ ᱫᱚ, ᱟᱨ ᱥᱟᱺᱜᱤᱧ ᱪᱮᱫ ᱚᱱᱠᱟ ᱟᱹᱞᱤᱧ ᱡᱮᱢᱚᱱ ᱥᱟᱺᱜᱤᱧ ᱛᱮᱢᱚᱱ ᱜᱮᱞᱤᱧ ᱦᱟᱛᱟᱣᱟ
ᱦᱮᱸ ᱦᱮᱸ᱾ ᱟᱪᱪᱷᱟ ᱟᱹᱞᱤᱧ ᱦᱚᱸ ᱫᱮᱠᱷᱤ ᱛᱤᱱᱟᱹᱜ ᱴᱟ ᱥᱟᱠᱥᱮᱥ ᱞᱤᱧ ᱧᱟᱢ ᱮᱫᱟ, ᱱᱚᱜᱼᱚᱭ ᱛᱚ ᱤᱭᱟᱹ ᱟᱲᱜᱩ ᱦᱩᱭᱩᱜ ᱞᱟᱹᱜᱤᱫ ᱚᱱᱟ ᱚᱲᱟᱜ ᱵᱮᱱᱟᱣ ᱞᱟᱹᱜᱤᱫ ᱮᱰᱵᱮᱥᱴᱟᱨ ᱠᱚ ᱛᱟᱨᱯᱚᱨ ᱠᱟᱴᱷ ᱠᱚ ᱦᱟᱛᱟᱣ ᱦᱩᱭᱩᱜ ᱞᱟᱹᱜᱤᱫ ᱦᱚᱜ-ᱚᱭ ᱦᱮᱡ ᱠᱟᱱᱟᱞᱤᱧ ᱚᱱᱟᱞᱤᱧ ᱵᱮᱱᱟᱣ ᱦᱚᱴᱚ ᱠᱟᱜᱼᱟ, ᱛᱟᱨᱯᱚᱨ ᱟᱨ ᱢᱤᱫ ᱫᱷᱟᱣ ᱵᱟᱭᱨᱮ ᱞᱤᱧ ᱪᱟᱞᱟᱜᱼᱟ᱾
ᱟᱪᱪᱷᱟ ᱦᱮᱸ ᱦᱮᱸ᱾
ᱦᱮᱸ ᱛᱟᱨᱯᱚᱨ ᱦᱮᱡ ᱠᱟᱛᱮᱜ ᱟᱫᱚ ᱡᱷᱚᱛᱚ ᱠᱤᱪᱷᱩ ᱟᱫᱚ ᱚᱲᱟᱜ ᱨᱮᱜᱮ ᱛᱤᱱᱟᱹᱜ ᱫᱤᱱ ᱵᱟᱭᱨᱮ ᱫᱚᱢ ᱠᱷᱟᱴᱟᱜ-ᱟ ᱦᱮᱸ ᱥᱮ ᱵᱟᱝ? ᱦᱩᱸ,
ᱵᱟᱭᱨᱮ ᱦᱮᱸ ᱛᱤᱱᱟᱹᱜ ᱫᱤᱱ ᱵᱤᱱ ᱠᱷᱟ ᱮᱴᱟᱜ ᱵᱟᱭᱨᱮ ᱱᱤᱡᱮᱨᱟᱜ ᱱᱚᱱᱛᱮ ᱨᱮᱦᱚᱸ ᱵᱮᱵᱽᱥᱟ ᱠᱷᱩᱞᱟᱹᱣ ᱫᱚᱨᱠᱟᱨᱚᱜ ᱠᱟᱱ ᱜᱮᱭᱟ᱾
ᱟᱫᱚ ᱡᱟᱦᱟᱸᱞᱤᱧ ᱠᱟᱹᱢᱤᱭᱟ ᱚᱸᱰᱮ ᱵᱷᱟᱜᱤ ᱜᱮ ᱴᱟᱠᱟ ᱫᱚ ᱢᱮᱱᱟᱜᱼᱟ ᱢᱟᱱᱮ ᱥᱮᱱᱴᱟᱨᱤᱝ ᱠᱟᱹᱢᱤ ᱛᱚ ᱟᱫᱚ ᱫᱤᱱᱨᱮ ᱛᱤᱱᱟᱹᱜ ᱮᱢ ᱰᱤᱣᱴᱤ ᱫᱟᱲᱮᱭᱟᱜᱼᱟ ᱩᱱᱟᱜ ᱴᱟᱠᱟ ᱟᱨᱠᱤ, ᱯᱩᱟᱹ ᱢᱤᱫ ᱦᱟᱡᱟᱨ ᱦᱟᱵᱤᱡ ᱫᱚᱵᱤᱱ ᱴᱟᱠᱟ ᱫᱟᱲᱭᱟᱜᱼᱟ᱾
ᱚᱜ ᱦᱮᱸ,
ᱟᱫᱚ ᱚᱱᱠᱟ ᱜᱮ ᱰᱤᱣᱴᱤ ᱦᱩᱭᱩᱜ ᱛᱟᱵᱤᱱᱟ ᱦᱮᱸ ᱟᱫᱚ ᱚᱱᱠᱟᱜᱮ ᱰᱤᱭᱩᱴᱤ ᱦᱩᱭᱩᱜ ᱛᱟᱵᱤᱱᱟ ᱦᱩᱸ᱾ ᱟᱨ ᱡᱚᱢ ᱧᱩ ᱫᱚ ᱚᱱᱟ ᱠᱷᱚᱱᱟᱜ ᱠᱚ ᱜᱮᱫᱟ ᱟᱨᱠᱤ ᱡᱚᱢ ᱧᱩ ᱛᱟᱦᱮᱸ ᱨᱮᱱᱟᱜ ᱢᱟᱱᱮ ᱟᱵᱤᱱ ᱥᱟᱛᱥᱚ ᱟᱴᱥᱚ ᱴᱟᱠᱟ ᱫᱚ ᱛᱟᱦᱮᱱ ᱠᱟᱱ ᱛᱟᱵᱮᱱ ᱫᱤᱱᱟᱹᱚᱢ ᱨᱮ᱾
ᱳ ᱟᱪᱷᱟᱪᱷᱟ ᱦᱮᱸ ᱦᱮᱸ
ᱦᱩᱸᱻ ᱟᱫᱚ ᱱᱚᱣᱟ ᱫᱚ ᱦᱟᱱᱮ ᱮᱴᱟᱜ ᱦᱚᱲ ᱞᱮᱠᱟ ᱫᱚ ᱵᱟᱝᱛᱚ ᱡᱮ ᱦᱟᱯᱮ ᱛᱟᱦᱚᱞᱮ ᱢᱤᱫ ᱢᱟᱥᱮᱢ ᱠᱟᱹᱢᱤ ᱠᱮᱫᱟ ᱯᱚᱱᱮᱨᱚ ᱫᱤᱱ ᱨᱮᱟᱜ ᱮᱢᱟᱜ ᱢᱮᱭᱟ ᱯᱚᱱᱮᱨᱚ ᱫᱤᱱ ᱫᱚ ᱦᱟᱯᱮ ᱟᱨ ᱢᱤᱫ ᱢᱟᱥ ᱠᱟᱹᱢᱤ ᱢᱮ ᱛᱟᱯᱚᱨ ᱚᱱᱠᱟ ᱫᱚ ᱵᱟᱝ ᱢᱟᱱᱮ ᱢᱤᱫ ᱥᱟᱶᱛᱮ ᱡᱷᱚᱛᱚ ᱴᱟᱠᱟ ᱠᱚ ᱮᱢᱟᱜ ᱵᱤᱱᱟ ᱟᱫᱚ ᱮ ᱳᱭ ᱫᱚᱥ ᱛᱟᱨᱤᱠᱷ ᱥᱮᱫ ᱠᱚ ᱮᱢᱚᱜ-ᱟ ᱮᱠᱟᱣᱩᱱᱴ ᱨᱮ ᱟᱨᱠᱤ᱾ ᱜᱚᱱᱮ ᱱᱚᱝᱠᱟ
ᱦᱮᱸ ᱦᱮᱸ
ᱟᱫᱚ ᱦᱚᱭᱛᱳ ᱠᱟᱹᱢᱤ ᱦᱚᱭᱛᱳ ᱵᱤᱱ ᱵᱟᱹᱜᱤ ᱦᱚᱴᱚ ᱟᱫᱟ ᱠᱤᱱᱛᱩ ᱚᱱᱟ ᱯᱚᱭᱥᱟ ᱫᱚ ᱯᱮᱢᱮᱱᱴ ᱫᱚᱵᱤᱱ ᱧᱟᱢᱟ
ᱦᱚᱸ ᱧᱟᱢ ᱫᱚᱨᱠᱟᱨᱚᱜ ᱠᱟᱱ ᱜᱮᱭᱟᱸ ᱛᱟᱦᱚᱞᱮ ᱠᱳᱱᱳ ᱢᱟᱨᱜ ᱜᱮ ᱵᱟᱹᱱᱩᱜᱼᱟ
ᱵᱟᱵᱟ ᱢᱟᱨ ᱫᱚ ᱵᱟᱱᱩᱜ ᱟᱠᱟᱫᱟ
ᱛᱟᱦᱚᱞᱮ ᱵᱷᱟᱜᱤ ᱱᱟᱯᱟᱭ
ᱦᱮᱸ ᱱᱟᱯᱟᱭ ᱜᱮ ᱥᱤᱢ ᱠᱚ ᱫᱚᱢᱮ ᱵᱮᱱ ᱟᱹᱥᱩᱞ ᱟᱠᱟᱫ ᱠᱚᱣᱟ ᱥᱮ ᱪᱮᱫ ᱫᱚᱢᱮ ᱠᱚ ᱠᱩᱪᱩᱲ ᱮᱫᱟ
ᱵᱟᱝᱟ ᱱᱚᱣᱟ ᱥᱩᱨ ᱥᱩᱯᱩᱨ ᱨᱮᱜᱮᱞᱤᱧ ᱫᱩᱲᱩᱵ ᱠᱟᱱᱟ ᱥᱤᱢ ᱠᱟᱹᱴᱤᱡ ᱡᱚᱢ ᱞᱤᱧ ᱮᱢᱟᱫ ᱠᱚᱣᱟ
ᱟᱪᱷᱟ ᱟᱪᱷᱟ ᱟᱫᱚ ᱥᱤᱢ ᱠᱚᱫᱚ ᱵᱟᱵᱤᱱ ᱪᱟᱥ ᱟᱠᱟᱫ ᱠᱚᱣᱟ
ᱵᱟᱝ ᱵᱟᱝ ᱥᱤᱢ ᱠᱚᱫᱚ ᱠᱷᱩᱵ ᱠᱚᱢ ᱜᱮ ᱢᱮᱱᱟᱜ ᱠᱚᱣᱟ ᱛᱩᱯᱩᱜ ᱞᱟᱹᱜᱤᱫ ᱢᱮᱱᱟᱜ ᱠᱚᱣᱟ ᱛᱤᱱᱟᱹᱜ ᱯᱟᱸᱪ ᱪᱷᱚᱴᱤ ᱜᱟᱱ ᱢᱮᱱᱟᱜ ᱠᱚᱣᱟ ᱛᱩᱯᱩᱜ ᱞᱟᱹᱜᱤᱫ
ᱚ ᱚ ᱵᱷᱟᱜᱮ ᱜᱮ ᱪᱤᱞᱤ ᱥᱮᱲᱟ ᱥᱤᱢ ᱥᱮ ᱱᱩᱠᱩ ᱮᱢᱱᱤ ᱱᱚᱝᱠᱟ ᱤᱭᱟᱹ ᱥᱤᱢ ᱜᱮ
ᱥᱮᱲᱟ ᱥᱧ ᱠᱟᱱᱟ ᱠᱚ ᱮᱢᱱᱤ ᱱᱟᱜ ᱠᱷᱟᱱ ᱞᱤᱧ ᱛᱚᱞ ᱠᱟᱫ ᱠᱚᱣᱟ ᱡᱚᱢ ᱞᱤᱧ ᱮᱢᱟ ᱠᱚᱣᱟ
ᱚ ᱟᱨ ᱛᱩᱯᱞᱩᱜ ᱠᱚᱦᱚᱸ ᱛᱚ ᱦᱟᱸᱜ ᱩᱤᱛᱟᱹᱨ ᱦᱤᱡᱩᱜ ᱠᱟᱱᱟ ᱛᱚ ᱛᱚᱯᱩᱫ ᱥᱤᱡᱤᱱ ᱠᱚ ᱦᱚᱸ ᱛᱟᱦᱚᱞᱮ ᱪᱮᱫ ᱞᱮᱠᱟ ᱵᱤᱱ ᱯᱟᱹᱦᱩᱲ ᱵᱟᱲᱟ ᱟᱠᱟᱫ ᱠᱚᱣᱟ
ᱟᱹᱞᱤᱧᱟᱜ ᱚᱱᱟ ᱦᱚᱸ ᱱᱮᱥᱟ ᱢᱮᱱᱟᱜ ᱛᱟᱹᱟᱞᱤᱧᱟ ᱟᱹᱞᱤᱧ ᱡᱮ ᱚᱱᱮ ᱥᱤᱢ ᱤᱫᱤ ᱠᱟᱛᱮᱫ
ᱦᱮᱸ ᱦᱮᱸ ᱟᱪᱪᱷᱟ ᱟᱪᱪᱷᱟ
ᱦᱮᱸ ᱚᱱᱟ ᱱᱮᱥᱟ ᱦᱚᱸ ᱢᱮᱱᱟᱜ ᱛᱟᱹᱟᱞᱤᱧᱟ ᱛᱩᱯᱩᱫ ᱠᱚᱨᱮᱱᱟᱜ ᱟᱨ ᱠᱤ ᱟᱫᱚ ᱤᱱᱟᱹᱛᱮ ᱚᱲᱟᱜ ᱨᱮ ᱫᱮ ᱡᱮᱢᱚᱱ ᱞᱤᱧ ᱟᱹᱦᱩᱞ ᱟᱠᱟᱫ ᱠᱚᱣᱟ ᱡᱮᱢᱚᱱ ᱢᱤᱫᱴᱟᱝ ᱥᱟᱹᱲᱤ ᱢᱮᱱᱟᱭ ᱛᱟᱹᱞᱤᱧᱟ
ᱦᱮᱸ
ᱯᱨᱟᱭ ᱠᱩᱲᱤ ᱛᱤᱨᱤᱥ ᱴᱤ ᱜᱟᱱ ᱟᱠᱷᱲᱟᱭ ᱧᱮᱞ ᱟᱠᱟᱫᱟ
ᱵᱟᱦ ᱟᱹᱰᱤ ᱤᱭᱟᱹ ᱵᱮᱱ ᱫᱚᱦᱚ ᱠᱟᱜ ᱠᱚᱫᱚ
ᱦᱮᱸ
ᱦᱮᱸ
ᱟᱨ ᱛᱟᱯᱚᱨᱮ ᱦᱚᱜᱚᱭ ᱨᱳᱜ ᱠᱚ ᱦᱤᱡᱩᱜ ᱠᱟᱱᱟ ᱠᱩᱲᱤ ᱛᱤᱨᱤᱥ ᱤ ᱟᱠᱷᱲᱟᱭ ᱧᱮᱞ ᱟᱠᱟᱫᱟ ᱛᱟᱯᱚᱨᱮ ᱛᱩᱯᱩᱫ ᱫᱚ ᱩᱱᱟᱹᱜ ᱫᱚ ᱠᱷᱩ ᱠᱷᱩᱵ ᱠᱚᱢᱞᱤᱧ ᱛᱩᱯᱩᱫ ᱠᱟᱫᱮᱭᱟ ᱩᱱᱤᱴᱟᱜ ᱫᱚ
ᱦᱮᱸ
ᱦᱮᱸ ᱫᱚᱥ ᱛᱷᱮᱠᱮ ᱵᱟᱨᱚ ᱫᱷᱟᱣ ᱞᱤᱧ ᱛᱩᱯᱩᱫ ᱠᱮᱫᱮᱭᱟ ᱠᱤᱱᱛᱩ ᱵᱟᱨᱚ ᱫᱷᱟᱣ ᱜᱮ ᱡᱤᱛᱠᱟᱹᱨ ᱠᱟᱫ ᱞᱤᱧᱟᱭ
ᱵᱟ ᱟᱹᱰᱤ ᱟᱹᱰᱤ ᱛᱟᱜᱟᱲᱟ ᱥᱤᱢ ᱠᱟᱱᱟᱭ ᱛᱚ ᱛᱟᱞᱮ ᱦᱥᱚ
ᱦᱮᱸ ᱚᱱᱠᱟᱱ ᱥᱤᱢ ᱜᱮ ᱟᱹᱵᱤᱱ ᱦᱚᱭᱛᱚ ᱵᱟᱵᱤᱱ ᱧᱮᱞ ᱟᱠᱟᱫ ᱠᱚᱣᱟ
ᱟᱪᱷᱟ ᱟᱪᱷᱟ ᱵᱟᱵᱟ ᱠᱤᱨᱤᱧ ᱟᱹᱜᱩ ᱠᱟᱫᱮᱭᱟ ᱵᱮᱱ ᱩᱱᱤ ᱥᱤᱢ ᱫᱚ
ᱵᱟᱝᱼᱟ ᱠᱤᱨᱤᱧ ᱫᱚ ᱵᱟᱝ ᱱᱚᱰᱮ ᱜᱮᱞᱤᱧ ᱤᱭᱟᱹ ᱠᱟᱫᱮᱭᱟ ᱟᱨᱠᱤ ᱚᱱᱠᱟ ᱦᱩᱰᱤᱧ ᱦᱩᱰᱤᱧ ᱩᱱᱟᱹᱜ ᱜᱮ ᱟᱨᱠᱤ
ᱦᱚᱸ
ᱮᱢᱟ ᱠᱟᱫᱮᱭᱟ ᱞᱤᱧ
ᱵᱟᱵᱟ ᱨᱮ ᱛᱟᱦᱚᱞᱮ ᱵᱷᱟᱜᱤ ᱜᱮ ᱡᱚᱢ ᱦᱚᱪᱚ ᱵᱟ ᱥᱤᱢ ᱫᱚ ᱦᱟᱸᱜ ᱚᱱᱠᱟ ᱫᱚ ᱟᱹᱰᱤ ᱞᱤᱧ ᱧᱮᱞ ᱠᱚᱣᱟ ᱟᱫᱚ ᱦᱟᱛᱟᱣ ᱢᱚᱱᱮ ᱦᱩᱭᱩᱜ ᱠᱟᱱᱟ ᱥᱤᱢ ᱦᱚᱸ ᱥᱤᱢ ᱦᱚᱸ
ᱦᱮᱸ ᱢᱤᱨᱩ ᱴᱷᱚᱱᱴᱟ ᱞᱮᱠᱟ ᱴᱷᱚᱱᱴᱟ ᱛᱟᱠᱚ
ᱟᱪᱷᱟ ᱟᱪᱷᱟ ᱦᱚᱼᱚᱭ ᱛᱚ ᱥᱤᱡᱤᱱ ᱦᱤᱡᱩᱜ ᱠᱟᱱᱟ ᱛᱩᱯᱩᱫ ᱨᱮᱱᱟᱜ ᱛᱟᱦᱚᱞᱮ ᱟᱫᱚ ᱟᱹᱞᱤᱧ ᱦᱚᱸ ᱚᱱᱟ ᱛᱩ ᱨᱮᱱᱟᱜ ᱱᱮᱥᱟ ᱫᱚ ᱢᱮᱱᱟᱜ ᱠᱟᱜ ᱛᱟᱹᱞᱤᱧᱟ ᱟᱫᱚ ᱪᱮᱫ ᱞᱮᱠᱟ ᱟᱯᱮ ᱥᱮᱫ ᱥᱤᱢ ᱫᱟᱢ ᱠᱚ ᱚᱱᱠᱟ ᱡᱩᱫᱤ ᱥᱟᱺᱰᱤ ᱞᱤᱧ ᱦᱟᱛᱟᱣ ᱠᱚᱣᱟ
ᱥᱤᱢ ᱫᱟᱢ ᱫᱚ ᱟᱹᱰᱤ ᱩᱛᱟᱹᱨ ᱱᱚᱛᱮᱫ ᱫᱚ
ᱛᱟᱹᱣ ᱨᱮᱦᱚᱸ ᱟᱨᱠᱤ ᱛᱤᱱᱟᱹᱜ ᱪᱮᱫ ᱞᱮᱠᱟ ᱡᱩᱫᱤ ᱟᱵᱤᱱᱟᱜ ᱦᱟᱛ ᱛᱮ ᱠᱚᱢ ᱧᱚᱜ ᱠᱚ ᱧᱟᱢᱚᱜ ᱠᱷᱟᱱ ᱳᱡᱚᱱ ᱥᱮ ᱯᱤᱥ
ᱛᱩᱯᱩᱫ ᱞᱟᱹᱜᱤᱫ ᱥᱮᱲᱟ ᱥᱤᱢ ᱜᱮ ᱯᱚᱱᱨᱳ ᱦᱟᱡᱟᱨ ᱥᱳᱞᱳ ᱦᱟᱡᱟᱨ ᱠᱚ ᱫᱟᱢᱚᱜᱼᱟ
ᱚ ᱵᱟᱵᱟᱨᱮ ᱟᱹᱰᱤ ᱪᱮᱛᱟᱱ ᱫᱟᱱ ᱵᱤᱱ ᱞᱟᱹᱭ ᱠᱮᱫ ᱫᱚ ᱚᱱᱟ ᱟᱫᱚ ᱦᱮᱸ
ᱟᱨ ᱦᱚᱭᱛᱚ ᱵᱟᱵᱤᱱ ᱵᱤᱥᱟᱹᱥᱚᱜ ᱠᱟᱱᱟ ᱛᱚᱵᱮ ᱦᱮᱸ ᱟᱨ ᱩᱱᱠᱩ ᱴᱤᱨᱟᱹ ᱥᱤᱢ ᱫᱚ ᱩᱱᱠᱩ ᱫᱚ ᱦᱟᱡᱟᱨ ᱯᱚᱱᱨᱚᱥᱚ ᱛᱮᱜᱮᱢ ᱧᱟᱢ ᱠᱚᱣᱟ᱾
ᱟᱪ ᱟᱪᱪᱷᱟ ᱚᱱᱮ ᱟᱞᱮ ᱟᱞᱮ ᱢᱤᱫᱴᱮᱱ ᱱᱚᱣᱟ ᱥᱩᱨ ᱨᱮ ᱢᱤᱫᱴᱮᱱ ᱵᱟᱨᱩ ᱜᱷᱩᱴᱩ ᱵᱚᱞᱮ ᱟᱹᱛᱩ ᱢᱮᱱᱟᱜᱼᱟ ᱦᱮᱸ ᱚᱸᱰᱮ ᱥᱤᱢ ᱛᱩᱯᱩ ᱦᱩᱭᱩᱜ ᱜᱮᱭᱟ ᱚᱸᱰᱮ ᱫᱚ ᱢᱟᱱᱮ ᱥᱮᱨᱚᱠᱚᱢ ᱢᱟᱱᱮ ᱜᱟᱹᱲᱤ ᱛᱮᱠᱚ ᱦᱤᱡᱩᱜᱼᱟ ᱯᱤᱠᱟᱯ ᱜᱟᱹᱲᱤ ᱛᱮ ᱢᱟᱱᱮ ᱵᱤᱨᱟᱴ ᱦᱚᱲ ᱠᱚ ᱦᱤᱡᱩᱜᱼᱟ ᱚᱱᱟ ᱥᱤᱢ ᱛᱩᱯᱩᱜ ᱜᱮ᱾
ᱚ
ᱦᱩᱸ
ᱮᱠᱫᱚᱢ ᱢᱟᱱᱮ ᱩᱱᱟᱹᱜ ᱜᱟᱱ ᱥᱮᱛᱟᱜ ᱠᱷᱚᱱᱟᱜ ᱠᱚ ᱦᱤᱡᱩᱜᱼᱟ᱾ ᱯᱮ ᱫᱤᱱ ᱦᱩᱭᱩᱜᱼᱟ ᱯᱮ ᱫᱤᱱ᱾
ᱢᱟᱨᱟᱝ ᱛᱩᱯᱳᱫ ᱜᱮ ᱠᱟᱱᱟ ᱦᱮᱸ ᱥᱮ
ᱦᱩᱸ ᱟᱫᱚ ᱵᱤᱱ ᱪᱟᱞᱟᱣ ᱵᱟᱲᱟ ᱠᱟᱱᱟ ᱥᱮ ᱵᱟᱝ ᱠᱤ ᱡᱟᱹᱱᱤ ᱚᱱᱟ ᱟᱸᱡᱚᱢ ᱵᱟᱲᱟ ᱠᱟᱫᱟ ᱵᱤᱱ ᱥᱮ ᱵᱟᱝ ᱟᱪᱪᱷᱟ ᱡᱟᱭ ᱦᱳᱠ ᱚᱱᱟᱞᱤᱧ ᱞᱟᱹᱭᱟᱫ ᱵᱮᱱᱟ ᱪᱟᱞᱟᱜ ᱦᱤᱡᱩᱜ ᱵᱤᱱ ᱚᱱᱟ ᱢᱟᱱᱮ ᱟᱨᱚ ᱵᱷᱟᱜᱤ ᱵᱷᱟᱜᱤ ᱥᱤᱢ ᱠᱚ ᱦᱤᱡᱩᱜᱼᱟ ᱚᱸᱰᱮ ᱫᱚ᱾ ᱵᱩᱡᱷᱟᱹᱣ?
ᱟᱪᱪᱷᱟ ᱦᱮᱸ ᱟᱹᱞᱤᱧ ᱦᱩᱸ ᱟᱹᱞᱤᱧ ᱟᱞᱮ ᱱᱚᱛᱮ ᱨᱮ ᱢᱤᱫᱴᱟᱱ ᱦᱩᱭᱩᱜᱼᱟ ᱚᱱᱠᱟᱜᱮ ᱵᱤᱥᱟᱞ ᱵᱚᱨᱚ ᱫᱷᱟᱢᱟᱠᱟ ᱚᱱᱟ ᱥᱤᱢ ᱛᱩᱯᱩᱜ ᱛᱮᱜᱮ ᱯᱨᱟᱭ ᱯᱨᱟᱭᱤᱡᱽ ᱠᱚᱦᱚᱸ ᱛᱟᱦᱮᱱᱟ ᱢᱚᱴᱚᱨ ᱜᱟᱹᱲᱤ ᱥᱟᱞ
ᱟᱪᱪᱷᱟ ᱪᱷᱟ ᱪᱷᱟ ᱟᱹᱰᱤ ᱪᱮᱨᱦᱨᱟ ᱛᱚ ᱛᱟᱦᱚᱞᱮ ᱦᱮᱸ ᱥᱮ ᱵᱟᱝ? ᱦᱩᱸ ᱦᱩᱸ᱾ ᱟᱨ ᱥᱟᱺᱰᱤ ᱠᱚᱣᱟᱜ ᱯᱨᱟᱭᱤᱡᱽ ᱪᱮᱫ ᱞᱮᱠᱟ ᱛᱟᱦᱮᱱᱟᱴ
ᱥᱤ
ᱵᱟᱵᱟᱨᱮ ᱟᱹᱰᱤ ᱛᱟᱜᱽᱲᱟ ᱫᱚ ᱛᱟᱦᱞᱮ
ᱛᱟᱜᱽᱲᱟ ᱟᱹᱞᱤᱧ ᱢᱤᱫᱴᱟᱝ ᱚᱱᱮ ᱛᱚ ᱢᱤᱫᱴᱟᱝ ᱠᱷᱟᱹᱥᱤ ᱞᱤᱧ ᱟᱹᱜᱩ ᱞᱮᱫᱮ ᱛᱟᱦᱮᱸᱜᱼᱟ᱾
ᱮᱸ ᱛᱩᱯᱩᱜ ᱛᱮᱜᱮ?
ᱦᱮᱸ
ᱵᱟ ᱟᱹᱰᱤ ᱢᱚᱸᱡᱽ ᱛᱚ ᱛᱟᱦᱚᱞᱮ ᱟᱹᱞᱤᱧ ᱯᱚᱥᱛᱟ ᱜᱮᱞᱤᱧ ᱵᱩᱡᱷᱟᱹᱣ ᱮᱫᱟ ᱟᱹᱵᱤᱱᱟᱜ ᱠᱟᱛᱷᱟ ᱠᱚ ᱟᱸᱡᱚᱢ ᱠᱟᱛᱮᱫ ᱢᱟᱱᱮ ᱟᱹᱵᱤᱱ ᱫᱚ ᱢᱟᱱᱮ ᱡᱟᱦᱟᱸ ᱨᱮᱜᱮ ᱵᱤᱱ ᱪᱟᱞᱟᱜ ᱠᱟᱱᱟ ᱚᱱᱠᱟ ᱡᱤᱛᱠᱟᱹᱨ ᱜᱮᱛᱮᱜ ᱵᱤᱱ ᱦᱤᱡᱩᱜ ᱠᱟᱱᱟ ᱢᱟᱱᱮ ᱟᱹᱵᱤᱱᱟᱜ ᱠᱚᱯᱟᱞ ᱫᱚ ᱟᱹᱰᱤ ᱟᱞᱟᱫᱟ ᱜᱮᱭᱟ ᱯᱟᱞᱮᱱ
ᱵᱟᱝ ᱦᱟᱨᱟ ᱦᱚᱞᱤᱧ ᱦᱟᱨᱟ ᱟᱠᱟᱱᱟ ᱵᱟᱝ ᱫᱚ ᱵᱟᱝ᱾
ᱟᱪᱪᱷᱟ ᱟᱪᱪᱷᱟ ᱟᱪᱪᱷᱟ ᱛᱟ. ᱣᱨᱮᱦᱚᱸ ᱡᱟᱦᱟᱸ ᱞᱮᱠᱟ ᱟᱹᱵᱤᱱ ᱞᱟᱹᱭ ᱫᱟᱵᱤᱱ ᱢᱟᱱᱮ ᱵᱷᱟᱜᱮ ᱜᱮ ᱟᱨᱠᱤ ᱪᱟᱸᱫᱳ ᱵᱚᱸᱜᱟ ᱫᱚ ᱠᱚᱭᱚᱜ ᱠᱟᱜ ᱵᱤᱱᱟ
ᱩᱸ ᱵᱟᱝ ᱥᱟᱨᱤ ᱥᱟᱹᱨᱤ ᱤᱭᱟᱹ ᱚᱱᱮ ᱡᱤ ᱥᱮᱨᱢᱟ ᱟᱹᱞᱤᱧ ᱡᱮ ᱥᱮᱨᱢᱟ ᱟᱹᱞᱤᱧ ᱤᱭᱟᱹ ᱞᱤᱧ ᱟᱹᱜᱩ ᱠᱮᱫᱮᱭᱟ ᱠᱷᱟᱹᱥᱤ ᱚᱱᱟ ᱥᱮᱨᱢᱟ ᱜᱮ ᱟᱞᱮ ᱱᱚᱣᱟ ᱯᱟᱥ ᱟᱛᱳ ᱠᱷᱚᱱᱟᱜ ᱢᱚᱴᱚᱨ ᱥᱟᱭᱠᱮᱞ ᱞᱮ ᱟᱹᱜᱩ ᱠᱮᱫᱟ᱾
ᱚ ᱩᱱᱤ ᱦᱚᱲ ᱴᱟᱜ ᱵᱟᱝ ᱢᱚᱴᱚᱨ ᱥᱟᱭᱠᱮᱞ ᱢᱟᱱᱮ ᱯᱷᱨᱤ ᱛᱮᱜᱮ ᱡᱟᱦᱟᱸ ᱯᱮᱨᱟᱭᱤ
ᱯᱮᱨᱟᱭᱤᱡ ᱚᱱᱮ ᱪᱟᱨᱡᱤᱝ ᱵᱟᱞᱟ ᱤᱥᱠᱩᱴᱤ?
ᱚ ᱚ ᱟᱰᱤ ᱛᱟᱜᱽᱲᱟ ᱜᱮᱛ ᱡᱟᱭᱦᱳᱠ ᱚᱱᱟ ᱨᱮᱦᱚᱸ ᱛᱚ ᱥᱩᱨ ᱥᱩᱯᱩᱨ ᱡᱟᱦᱟᱸ ᱥᱮᱫ ᱪᱟᱞᱟᱣ ᱫᱚ ᱜᱟᱱᱚᱜᱼᱟ᱾ ᱮᱴᱟᱜ ᱦᱚᱲ ᱫᱚ ᱵᱟᱢ ᱠᱚᱭ ᱠᱚᱣᱟ ᱦᱮᱸᱥᱮ ᱢᱟᱱᱮ ᱮᱴᱟᱜ ᱦᱚᱲ ᱛᱤᱱᱟᱹᱜ ᱮᱢ ᱠᱚᱭ ᱠᱚᱣᱟ ᱵᱟᱭᱤᱠ ᱫᱚ
ᱦᱩᱸᱻᱟᱸᱡᱚᱢ ᱠᱟᱫᱟᱞᱤᱧ ᱥᱳᱛᱛᱳᱚᱨ ᱠᱤᱞᱳᱢᱤᱴᱟᱨ ᱜᱟᱱᱮ ᱫᱟᱹᱲᱟᱭ᱾
ᱯᱚᱣᱟ ᱥᱩᱱᱩᱢ ᱫᱩᱞ ᱫᱚ ᱵᱟᱝ ᱜᱟᱱᱚᱸ ᱥᱩᱫᱷᱩ ᱵᱮ ᱪᱟᱸᱡ ᱛᱮᱜᱮ ᱟᱪᱪᱷᱟ ᱪᱟᱸᱡ ᱫᱚ ᱛᱤᱱᱟᱹᱜ ᱜᱷᱟᱹᱲᱤᱡ ᱞᱟᱜᱟᱜᱼᱟ ᱚᱱᱟ
ᱪᱟᱨᱡᱽ ᱛᱮ ᱡᱮᱢᱚᱱ ᱤᱥ ᱤᱭᱟᱹ ᱠᱚ ᱞᱟᱜᱟᱜᱼᱟ, ᱟᱨᱠᱤ ᱵᱮᱴᱟᱨᱤ ᱛᱚ ᱟᱹᱞᱤᱧ ᱫᱚ ᱩᱱᱟᱹᱜ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱠᱟᱨᱚᱱ ᱟᱹᱞᱤᱧ ᱫᱚ ᱵᱟᱹᱞᱤᱧ ᱵᱮᱵᱚᱦᱟᱨ ᱠᱟᱫᱟ ᱚᱱᱟ ᱟᱹᱵᱤᱱ ᱵᱤᱱ ᱧᱟᱢᱟ ᱫᱚᱠᱟᱱ ᱨᱮ ᱯᱨᱟᱭ ᱩᱱ ᱥᱚᱢᱚᱭ ᱠᱚ ᱞᱟᱹᱭ ᱵᱟᱲᱟᱭᱮᱫ ᱛᱟᱦᱮᱸᱡᱼᱟ ᱯᱮᱭᱟ ᱨᱮ... ᱮᱠ ᱞᱟᱠᱷ ᱴᱟᱠᱟ
ᱯᱮᱭᱟ ᱨᱮ ᱮᱠ ᱞᱟᱠᱷ ᱴᱟᱠᱟ
ᱦᱩᱸ
ᱢᱟᱱᱮ ᱟᱹᱰᱤ ᱠᱚᱢ ᱛᱚ
ᱦᱮᱸ ᱠᱚᱢ ᱜᱮᱭᱟ ᱯᱮᱭᱟ ᱨᱮ ᱮᱠ ᱞᱟᱠᱷ ᱴᱟᱠᱟ ᱠᱚ ᱞᱟᱹᱭ ᱵᱟᱲᱟᱭᱮᱫ ᱛᱟᱦᱮᱸᱼᱟ ᱟᱫᱚ ᱱᱮᱛᱟᱨ ᱦᱚ ᱛᱚ ᱫᱟᱢ ᱫᱚ ᱟᱨᱦᱚᱸ ᱨᱟᱠᱟᱵ ᱮᱱᱟ
ᱦᱳᱭ ᱟᱫᱚ ᱫᱤᱱ ᱫᱤᱱ ᱫᱚ ᱨᱟᱠᱟᱵᱚᱜ ᱜᱮᱭᱟ ᱫᱟᱜ...